ᱦᱮᱞᱚ ᱦᱚᱸ ᱟᱹᱞᱤᱧᱟᱜ ᱨᱚᱲ ᱠᱚ ᱢᱚᱡᱽ ᱟᱸᱡᱚᱢᱚᱜ ᱠᱟᱱᱟ?
ᱦᱮᱸ ᱢᱚᱸᱡᱽ ᱠᱚ ᱢᱚᱸᱡᱽ ᱜᱮ ᱟᱸᱡᱚᱢᱚᱜ ᱠᱟᱱ ᱛᱟᱹᱵᱤᱱᱟ ᱟᱨ ᱟᱹᱞᱤᱧᱟᱜ ᱨᱚᱲ ᱪᱮᱫ ᱞᱮᱠᱟ ᱟᱸᱡᱚᱢᱚᱜ ᱠᱟᱱ ᱛᱟᱹᱞᱤᱧᱟ?
ᱦᱳᱭ ᱟᱵᱮᱱᱟᱜ ᱠᱚᱦᱚᱸ ᱢᱚᱡᱽ ᱜᱮ ᱟᱸᱡᱚᱢᱚᱜ ᱠᱟᱱ ᱛᱟᱵᱚᱱᱟ ᱚ ᱨᱤᱥᱤᱵᱷ ᱠᱚ ᱟᱹᱰᱤ ᱜᱷᱟᱹᱲᱤᱡ ᱵᱟᱫᱽᱨᱮ ᱦᱩᱭᱮᱱ ᱫᱚ,
ᱦᱮᱸ ᱜᱚᱝᱠᱮ ᱟᱞᱤ ᱪᱤᱠᱟᱛᱮ ᱦᱩᱭ ᱫᱟᱲᱮᱭᱟᱜᱼᱟ ᱴᱮᱠᱱᱤᱠᱮᱞ ᱤᱥᱩ ᱫᱟᱲᱮᱭᱟᱜᱼᱟ ᱱᱮᱴᱚᱣᱟᱨᱠ ᱢᱟ ᱯᱨᱳ ᱧᱟᱢᱮᱫ ᱜᱮ ᱧᱟᱢᱮᱫ ᱜᱮᱭᱟ᱾
ᱦᱳᱭ ᱦᱳᱭ
ᱦᱳᱭ ᱦᱳᱭ ᱴᱟᱭᱤᱢ
ᱟᱨ ᱪᱮᱫ ᱠᱚᱵᱮᱱ ᱪᱤᱠᱟᱹ ᱵᱟᱲᱟᱭᱮᱜ-ᱟ ᱛᱚᱵᱮ?
ᱱᱚᱜ ᱚᱭ ᱛᱚ ᱱᱤᱛᱚᱜ ᱢᱟ ᱪᱮᱫ ᱦᱚᱸ ᱵᱟᱞᱤᱧ ᱪᱤᱠᱟᱭᱮᱫᱟ ᱱᱚᱜᱼᱚᱭ ᱫᱩᱲᱩᱵ ᱵᱟᱲᱟᱣ ᱟᱠᱟᱱᱟᱞᱤᱧ ᱜᱚᱦᱚ ᱚᱲᱟᱜᱼᱼ ᱟᱨ ᱟᱹᱵᱤᱱ ᱜᱮ ᱪᱮᱫ ᱠᱚᱵᱤᱱ ᱪᱤᱠᱟ ᱵᱟᱲᱟᱭᱮᱜᱼᱟ ᱱᱤᱛᱚᱜ?
ᱚ ᱮᱢᱚᱱ ᱜᱮ ᱦᱮᱱᱟᱜ ᱟᱠᱟᱫ ᱞᱤᱧᱟᱹ ᱟᱫᱚ ᱡᱚᱢ ᱵᱟᱲᱟ ᱠᱟᱛᱮᱫ ᱡᱤᱨᱟᱹᱣ ᱦᱩᱭ ᱟᱠᱟᱱᱟ᱾
ᱟᱪᱪᱷᱟ ᱛᱟᱦᱚᱞᱮ ᱡᱚᱢ ᱵᱟᱲᱟ ᱠᱮᱫᱟ ᱵᱤᱱ ᱟᱵᱤᱱ ᱫᱚ ᱾
ᱦᱳᱭ ᱦᱳᱭ᱾ ᱛᱚᱵᱮ ᱟᱵᱮᱱ ᱠᱚᱣᱟᱜ ᱜᱮ ᱦᱩᱭ ᱵᱟᱲᱟᱣ ᱠᱟᱱᱟ ᱥᱮ ᱵᱟᱝ ᱡᱚᱢ ᱠᱚᱫᱚ᱾
ᱚ ᱟᱨ ᱱᱤᱛᱟᱨ ᱡᱤᱨᱟᱹᱣ ᱵᱟᱲᱟ ᱠᱟᱱᱟᱵᱤᱱ ᱥᱮ ᱜᱤᱛᱤᱡ ᱜᱤᱛᱤᱡᱱᱟᱵᱤᱱ ᱥᱮ ᱟᱣᱨᱤ?
ᱥᱮᱜᱮ ᱫᱩᱲᱩᱵ ᱵᱟᱲᱟᱣ ᱠᱟᱱᱟᱞᱮ ᱟᱨ ᱜᱤᱛᱤᱡ ᱫᱚ ᱟᱹᱣᱨᱤᱧ ᱜᱤᱛᱤᱡᱚᱜᱼᱟ᱾
ᱦᱮᱞᱳ᱾
ᱛᱷᱚᱲᱟ ᱜᱚᱨᱚᱢ ᱧᱚᱜ ᱜᱚᱨᱚᱢ ᱧᱚᱜ ᱟᱹᱭᱠᱟᱹᱜ ᱠᱟᱱᱟ ᱛᱚ ᱟᱫᱚ ᱫᱩᱲᱩᱵ ᱠᱟᱱᱟᱞᱤᱧ ᱡᱤᱨᱟᱹᱣ ᱠᱟᱱᱟ ᱡᱚᱢ ᱠᱟᱛᱮ
ᱛᱚ ᱟᱵᱤᱱ ᱠᱚᱫᱚᱵᱮᱱ ᱡᱚᱢ ᱵᱟᱲᱟ ᱠᱮᱜᱼᱟ ᱢᱟᱡᱟᱱ ᱠᱤᱫᱩᱵ ᱠᱚᱫᱚ?
ᱦᱮᱸ ᱞᱟᱹᱭ ᱵᱤᱱ ᱟᱵᱤᱱᱟᱜ ᱨᱚᱲ ᱠᱟᱹᱴᱤᱡ ᱠᱟᱴ ᱠᱟᱴ ᱟᱡᱚᱢᱚᱜ ᱠᱟᱱ ᱛᱟᱦᱮᱱᱟ᱾
ᱦᱚ ᱢᱮᱱᱫᱟᱞᱤᱧ ᱡᱮᱼᱼ ᱮᱻ ᱠᱤᱫᱩᱵ ᱠᱚᱫᱚ ᱵᱮᱱ ᱡᱚᱢ ᱵᱟᱲᱟ ᱠᱮᱫᱟ?
ᱟᱹᱞᱤᱧ ᱫᱚ ᱟᱹᱣᱨᱤ ᱞᱤᱧ ᱟᱹᱨᱤ ᱠᱚ ᱤᱥᱤᱱᱟ ᱫᱟᱠᱟ ᱠᱚᱢᱟ ᱨᱮᱸᱜᱮᱡ ᱠᱟᱱ ᱜᱮᱭᱟ ᱛᱚ ᱤᱥᱤᱱ ᱜᱮ ᱟᱣᱨᱤ ᱠᱚ ᱤᱥᱤᱱ ᱠᱷᱟᱱ ᱚᱠᱟᱨᱮ ᱵᱮᱱ ᱡᱚᱢᱟ᱾ ᱤᱥᱤᱱᱚᱜ ᱠᱟᱱᱟ ᱟᱨ ᱠᱤᱪᱷᱩ ᱜᱷᱟᱹᱲᱤᱡ ᱯᱚᱨᱮ ᱠᱷᱟᱱ ᱜᱮ ᱡᱚᱢᱼᱼ ᱡᱟᱭᱜᱟ ᱵᱟᱲᱟ ᱠᱚᱜ ᱦᱳᱭᱳᱜᱼᱟ᱾
ᱦᱳᱭ ᱛᱚᱵᱮ ᱜᱚᱢᱠᱮ ᱵᱟᱹᱭᱦᱟᱹᱲ ᱥᱮᱱᱟᱜ ᱠᱟᱹᱢᱤ ᱠᱚᱫᱚᱯᱮ ᱛᱤᱱᱟᱹᱜ ᱵᱤᱜ ᱠᱟᱜᱼᱟ?
ᱵᱟᱹᱭᱦᱟᱹᱲ ᱥᱮᱱᱟᱜ ᱠᱟᱹᱢᱤ ᱫᱚ ᱱᱟᱦᱟᱜ ᱱᱚᱜᱼᱚᱭ ᱦᱚᱞᱟᱢᱟ ᱨᱟᱞᱮ ᱢᱟ ᱟᱞᱮᱥᱮᱫ ᱢᱟᱱᱟᱜ ᱫᱟ ᱛᱮᱫ ᱫᱚ ᱵᱟᱭ ᱫᱟᱜ ᱜᱮᱜᱼᱟ᱾ ᱛᱟᱦᱮᱸᱱᱟ ᱦᱚᱞᱟ ᱢᱟᱦᱫᱮᱨ ᱛᱚ ᱱᱚᱜᱼᱚᱭ ᱮᱛᱚᱦᱚᱵ ᱡᱟᱨᱟᱣᱟ ᱠᱟᱜ ᱞᱮ ᱦᱟᱸᱜ᱾ ᱞᱟᱜᱟᱜ ᱜᱮᱭᱟ ᱢᱤᱫ ᱥᱚᱯᱛᱟᱦ ᱜᱟᱱ ᱫᱚ ᱞᱟᱜᱟᱜ ᱜᱮᱭᱟ ᱟᱨ
ᱚ
ᱢᱟᱱᱮ ᱥᱚᱢᱚᱭ ᱢᱮᱱᱟᱜᱼᱟ᱾
ᱛᱚᱵᱮ ᱛᱚᱵᱮ ᱪᱟᱵᱟ ᱫᱚ ᱦᱟᱸᱜ ᱞᱚᱜᱚᱱ ᱫᱷᱟᱨᱟ ᱜᱮᱯᱮ ᱪᱟᱵᱟᱭᱟ ᱦᱟᱸᱜ ᱜᱚᱢᱠᱮ?
ᱪᱟᱵᱟ ᱫᱚ ᱱᱟᱦᱟᱜ ᱞᱚᱜᱚᱱ ᱜᱮ ᱱᱟᱦᱟᱜ ᱞᱮ ᱪᱟᱵᱟᱭᱟ ᱡᱩᱫᱤ ᱫᱟᱜ ᱞᱮᱠᱷᱟᱱ ᱫᱚᱱᱟᱦᱟᱜ ᱦᱮᱸᱥᱮ᱾ ᱫᱟᱜ ᱠᱟᱜ-ᱟ ᱦᱚᱞᱟ ᱢᱟᱦᱮᱫᱮᱨ ᱠᱷᱚᱱ ᱫᱟᱜ ᱠᱟᱜ-ᱟ᱾ ᱟᱨ ᱱᱤᱝᱠᱟᱹ ᱡᱩᱫᱤ ᱫᱟᱜ ᱛᱟᱦᱮᱱᱟ ᱦᱟᱸᱜᱠᱷᱟᱡ ᱮᱱᱠᱷᱟᱱ ᱫᱚ ᱱᱟᱦᱟᱜ ᱪᱟᱵᱟᱜᱼᱟ ᱱᱟᱜ ᱟᱨᱚ ᱡᱩᱫᱤ ᱱᱟᱦᱟᱜ ᱪᱟᱵᱟᱭᱼᱟ ᱚᱸᱰᱮ ᱡᱟᱦᱟᱸᱼᱼ ᱠᱚ ᱱᱟᱦᱟᱜ ᱫᱟᱜ ᱠᱟᱱᱟ ᱚᱱᱟ ᱠᱚᱞᱮ ᱪᱟᱵᱟᱭᱟ ᱟᱨ ᱴᱟᱜ ᱵᱟᱝ ᱠᱚᱨᱮ ᱡᱩᱫᱤ ᱵᱟᱝ ᱫᱟᱜ ᱠᱚᱜᱼᱟ ᱮᱱᱠᱷᱟᱱ ᱫᱚ ᱱᱟᱦᱟᱜ᱾ ᱥᱚᱢᱚᱭ ᱞᱟᱜᱟᱣᱚᱜ-ᱟ᱾ ᱫᱟᱜ ᱤᱫᱤᱜᱼᱟ ᱫᱟᱜ ᱤᱫᱤᱭ ᱜᱟᱯᱟ ᱢᱮᱭᱟᱝ ᱟᱨᱚ ᱮᱱᱠᱷᱟᱱ ᱫᱚ ᱱᱟᱦᱟᱸᱜ᱾
ᱦᱳᱭ᱾
ᱥᱟᱶᱛᱮᱜᱮᱞᱮ ᱪᱟᱵᱟᱭᱟ ᱢᱤᱫᱛᱮ ᱟᱹᱰᱤ ᱩᱥᱟᱹᱨᱟ ᱜᱮᱞᱮ ᱪᱟᱵᱟᱭᱟ᱾ ᱟᱯᱮ ᱫᱚ ᱱᱤᱛ ᱛᱤᱱᱟᱹᱜ ᱦᱟᱨᱤᱡ ᱯᱮ‌ᱥᱮᱴᱮᱨ ᱠᱮᱫᱟ᱾
ᱟᱞᱮ ᱠᱚᱫᱚ ᱦᱟᱸᱜ ᱜᱚᱢᱠᱮ ᱟᱞᱮ ᱱᱤᱭᱟᱹ ᱠᱚᱨᱮ ᱟᱥᱯᱟᱥ ᱠᱚᱨᱮ ᱫᱚᱠᱚ ᱪᱟᱵᱟ ᱵᱟᱲᱟᱭᱮᱜᱼᱟ ᱦᱟᱸᱜ᱾
ᱨᱚᱦᱚᱭ ᱠᱚᱫᱚ᱾
ᱦᱮᱸᱼᱼ
ᱛᱷᱚᱲ ᱛᱷᱚᱲᱟ ᱛᱷᱚᱲᱤ ᱦᱮᱱᱟᱜ ᱫᱚᱠᱚ ᱤᱱᱟ ᱵᱟᱨ ᱫᱤᱱ ᱯᱮ ᱫᱤᱱ ᱜᱟᱱᱜᱮ ᱞᱟᱜᱟᱣ ᱞᱮᱠᱷᱟᱱ ᱪᱟᱵᱟᱭᱟᱠᱚ᱾
ᱟᱪᱪᱷᱟ ᱦᱮ ᱱᱟᱯᱟᱭ ᱠᱟᱛᱷᱟ ᱟᱥᱮ ᱪᱮᱫ ᱨᱮᱱ ᱛᱟᱦᱚᱞᱮ ᱞᱟᱦᱟ ᱞᱟᱦᱟ ᱜᱟᱱ ᱪᱟᱞᱤᱱᱴᱤ
ᱦᱮᱸ ᱦᱳᱭ ᱫᱟᱜ ᱫᱚ ᱞᱟᱦᱟ ᱠᱷᱚᱱ ᱜᱮ ᱫᱟᱜ ᱮᱭᱟ᱾
ᱦᱮᱸ ᱱᱟᱯᱟᱭ ᱠᱟᱛᱷᱟᱪ ᱚᱱᱟ ᱨᱮᱱᱟᱜ ᱵᱟᱭ ᱵᱟᱭ ᱫᱟᱜᱮᱫ ᱛᱟᱦᱮᱸᱫ᱾
ᱦᱳᱭ ᱟᱨ ᱦᱳᱭ ᱟᱨ ᱚᱱᱠᱟ ᱥᱤᱛᱩᱝ ᱠᱚᱛᱮ ᱦᱚᱸ ᱫᱟᱜ ᱠᱚᱫᱚ ᱵᱟᱝ ᱟᱸᱡᱮᱫ ᱵᱟᱲᱟ ᱞᱮᱱᱟ ᱫᱟᱜ ᱠᱚᱛᱮ ᱫᱚ᱾
ᱟᱪᱪᱷᱟ ᱦᱩᱸ ᱟᱨ ᱟᱞᱮᱥᱮᱜ ᱫᱚ ᱱᱟᱦᱟᱜ ᱱᱤᱭᱟᱹᱫᱚᱫᱚ ᱱᱟᱦᱟᱜ ᱮᱸ ᱪᱮᱜ ᱤᱧ ᱞᱟᱹᱭᱟ? ᱢᱟᱱᱮ ᱱᱤᱛᱚᱜ ᱡᱟᱦᱟᱸ ᱞᱮ ᱨᱚᱦᱚᱭᱫᱟ ᱮᱠᱟᱞ ᱦᱟᱲᱟᱢ ᱦᱟᱲᱟᱢ ᱛᱚᱞᱟ ᱠᱚᱞᱮ ᱨᱚᱦᱚᱭ ᱠᱟᱜ ᱠᱟᱱᱟ ᱵᱮᱫ ᱜᱤᱰᱤ ᱠᱟᱜ ᱠᱟᱱᱟᱞ ᱚᱱᱟ ᱞᱟᱹᱭ ᱞᱮᱠᱷᱟᱱ ᱫᱚ ᱪᱮᱫᱟᱜ ᱥᱮ ᱟᱹᱰᱤ ᱚ ᱴᱟᱭᱤᱢ ᱨᱮ ᱫᱟᱜ ᱪᱟᱵᱟ ᱠᱮᱭᱟᱞᱮ ᱛᱚ ᱱᱮᱜᱼᱮ ᱱᱤᱛᱚᱜ ᱜᱮᱠᱚ ᱮᱛᱚᱦᱚᱵ ᱠᱟᱫᱟ ᱟᱨ ᱟᱞᱮ ᱦᱚᱸ ᱱᱤᱛᱚᱜ ᱜᱮᱞᱮ ᱮᱛᱚᱦᱚᱵ ᱚᱱᱟ ᱠᱷᱟᱹᱛᱤᱨ ᱚᱱᱟ ᱠᱚ
ᱛᱚᱵᱮ ᱜᱚᱝᱠᱮ ᱟᱯᱮ ᱚᱱᱛᱮ ᱫᱚ ᱵᱟᱭ ᱫᱟᱜ ᱞᱮᱠᱷᱟᱱ ᱫᱚ ᱦᱩᱲᱩ ᱠᱚᱫᱚ ᱵᱟᱭ ᱨᱚᱯᱮ ᱨᱚᱦᱚᱭ ᱫᱟᱲᱮᱜ ᱜᱮᱭᱟ ᱥᱮ ᱥᱮ ᱚᱝᱠᱟ ᱠᱮᱱᱮᱞ ᱫᱟᱜ ᱠᱚᱯᱮ ᱨᱚᱦᱚᱭ ᱵᱟᱲᱟᱭ ᱜᱮᱭᱟ?
ᱦᱮᱸ ᱜᱚᱝᱠᱮ ᱟᱞᱮ ᱥᱮᱫ ᱫᱚᱦᱟᱸᱜ ᱚᱠᱟ ᱫᱚ ᱵᱟᱝ ᱯᱟᱨᱚᱢ ᱠᱟᱱᱟ ᱟᱞᱮ ᱟᱨ ᱜᱟᱰᱟ ᱢᱩᱰ ᱠᱚᱦᱚ ᱟᱨ ᱟᱞᱮ ᱫᱚ ᱵᱟᱭ ᱫᱟᱜ ᱡᱚᱛᱚ ᱥᱮᱨᱢᱟ ᱫᱟᱜ ᱡᱟᱹᱲᱤ ᱵᱷᱚᱨᱥᱟ ᱛᱮᱜᱮ ᱢᱮᱱᱟᱜ ᱞᱮᱭᱟ᱾ ᱡᱩᱫᱤ ᱥᱮᱨᱢᱟ ᱫᱟᱜ ᱡᱟᱹᱲᱤ ᱠᱮᱫᱟᱭ ᱟᱫᱚ ᱱᱟᱦᱟᱜ ᱟᱞᱮᱭᱟᱜ ᱪᱩᱞᱦᱟᱹ ᱨᱮ ᱥᱤᱸᱜ ᱛᱟᱞᱮ ᱡᱩᱞᱩᱜᱼᱟ᱾ ᱟᱨ ᱡᱩᱫᱤ ᱥᱮᱨᱢᱟ ᱫᱟᱜ ᱡᱟᱹᱲᱤ ᱵᱟᱭ ᱧᱩᱨ ᱞᱮᱫᱟ ᱵᱟᱞᱮ ᱵᱟᱞᱮ ᱨᱚᱦᱚᱭ ᱫᱟᱲᱮᱭᱟᱜᱼᱟ᱾
ᱦᱳᱭ ᱟᱫᱚ ᱱᱚᱛᱮ ᱦᱚᱸ ᱟᱞᱮ ᱦᱚᱸ ᱚᱝᱠᱟᱜᱮ᱾
ᱫᱟᱜ ᱡᱩᱫᱤ ᱫᱟᱜ ᱫᱟᱜᱟᱭ ᱥᱮ ᱮᱱᱠᱷᱟᱱ ᱡᱚᱛᱚ ᱞᱤᱧᱡᱤ ᱪᱟᱵᱟᱜᱼᱟ ᱮᱴᱟᱜ ᱞᱮᱠᱟ ᱧᱚᱜ ᱜᱮ ᱛᱟᱞᱮ᱾ ᱟᱹᱛᱩ ᱪᱟᱵᱟᱜᱼᱟ, ᱟᱨ ᱥᱟᱨ ᱪᱟᱵᱟᱜᱼᱟ, ᱚᱴᱟᱝ ᱪᱟᱵᱟᱜᱼᱟ ᱪᱮᱫ ᱞᱮᱠᱟ ᱢᱟᱱᱮ ᱵᱟᱭ ᱴᱟᱸᱜᱟᱜ ᱫᱟᱜ ᱢᱟᱭ ᱮᱠᱫᱚᱢ ᱡᱷᱚᱨ ᱡᱷᱚᱨ ᱫᱟᱜᱽ ᱢᱟᱭ ᱯᱩᱨᱟᱹ ᱟᱲᱮ ᱠᱚ ᱯᱟᱨᱚᱢ ᱫᱟᱜᱽ ᱮᱱᱠᱷᱟᱱ ᱫᱚ ᱚᱱᱟ ᱫᱚ ᱵᱟᱹᱫᱽ ᱠᱚᱨᱮ ᱴᱟᱦᱟᱨᱟᱣ ᱛᱟᱦᱮᱱ ᱛᱟᱞᱮᱭᱟ᱾ ᱟᱨ ᱵᱟᱝᱠᱷᱟᱱ ᱫᱚ ᱡᱷᱚᱛᱚ ᱜᱮ ᱟᱸᱡᱮᱫ ᱪᱟᱵᱟᱜ ᱛᱟᱞᱮᱭᱟ᱾ ᱟᱨ ᱴᱷᱚᱱᱚᱠ ᱠᱚ ᱧᱚᱜ ᱜᱮᱭᱟ ᱥᱮ ᱢᱤᱫ ᱮᱸ ᱵᱩᱨᱩ ᱫᱤᱥᱚᱢ ᱦᱚᱲ ᱠᱟᱱᱟᱞᱮ᱾ ᱡᱚᱛᱚᱜ ᱜᱮ ᱞᱤᱸᱡᱮ ᱪᱟᱵᱟᱜ ᱛᱟᱞᱮᱭᱟ᱾ ᱟᱨ ᱫᱟᱜ ᱟᱠᱚᱴ ᱞᱟᱹᱜᱤᱫ ᱛᱮ ᱢᱟᱱᱮ ᱟᱹᱰᱤ ᱡᱟᱹᱥᱛᱤ ᱛᱚᱞ ᱦᱩᱭᱩᱜ ᱛᱟᱞᱮᱭᱟ᱾ ᱛᱚᱞ ᱫᱚᱦᱚ ᱠᱟᱜ ᱦᱩᱭᱩᱜ ᱛᱟᱞᱮᱭᱟ᱾
ᱦᱳᱭ ᱦᱳᱭ ᱦᱳᱭ ᱟᱞᱮ ᱟᱞᱮ ᱫᱚ ᱱᱚᱛᱮ ᱫᱚ ᱟᱸ ᱫᱟᱜ ᱞᱮᱠᱷᱟᱱ ᱫᱚ ᱫᱟᱜ ᱠᱚᱫᱚ ᱩᱱᱟᱹᱜ ᱞᱚᱜᱚᱱ ᱫᱚ ᱵᱟᱭ ᱟᱸᱡᱮᱫ ᱜᱚᱫᱚᱜᱼᱟ᱾ ᱟ ᱥᱤᱛᱩᱝ ᱨᱮᱦᱚᱭ ᱟᱫᱚ ᱤᱝᱠᱟ ᱥᱚᱯᱛᱟ ᱜᱟᱱᱮ ᱫᱟᱜ ᱞᱮᱠᱷᱟᱱ ᱜᱮ ᱟᱞᱮ ᱥᱮᱱ ᱫᱚ ᱫᱟᱜ ᱠᱚᱫᱚ ᱡᱚᱢᱟ ᱜᱮ ᱛᱟᱦᱮᱱᱟ᱾ ᱟ ᱡᱟᱹᱯᱟᱹᱭ ᱠᱚᱨᱮ ᱦᱚᱸ ᱫᱟᱜ ᱠᱚ ᱟᱸ ᱟᱹᱛᱩᱜᱼᱟ, ᱛᱚ ᱚᱱᱟ ᱦᱚᱸ ᱩᱱᱟᱹᱜ ᱡᱟᱞᱫᱤ ᱫᱚ ᱵᱟᱭ ᱟᱸᱡᱮᱛᱟᱜᱼᱟ᱾
ᱟᱪᱪᱷᱟ ᱦᱮᱸ ᱛᱚ ᱱᱟᱯᱟᱭ ᱠᱟᱛᱷᱟ ᱜᱮ ᱟᱨ ᱛᱟᱦᱞᱮ ᱫᱚ ᱦᱟᱯᱮᱱ ᱚᱱᱛᱮ ᱫᱚ ᱪᱮᱜ ᱞᱮᱠᱟ ᱛᱤᱱᱟᱹᱜ ᱫᱷᱟᱯᱮ ᱪᱟᱥᱟᱱᱟᱜ ᱛᱟᱞᱮ ᱦᱩᱲᱩ ᱠᱚᱫᱚ?
ᱦᱳᱭ ᱦᱳᱲᱳ ᱠᱚᱫᱚ ᱟ ᱪᱟᱥ ᱠᱚᱫᱚ ᱵᱮᱥ ᱴᱷᱤᱠ ᱜᱮᱭᱟ ᱟᱞᱮ ᱠᱚᱫᱚ ᱦᱩᱭᱩᱜ ᱛᱟᱞᱮ ᱜᱮᱭᱟ᱾
ᱦᱮᱸ ᱛᱚ ᱛᱤᱱᱟᱹᱜ ᱫᱟᱣ ᱯᱮ ᱪᱟᱥᱟ ᱢᱟᱱᱮ ᱵᱚᱪᱷᱚᱨ ᱨᱮ ᱥᱤᱛᱩᱝ ᱦᱩᱲᱩ ᱚᱱᱛᱮ
ᱪᱟᱥ ᱠᱚᱫᱚ ᱟᱞᱮ ᱫᱚ ᱦᱩᱲᱩ ᱥᱩᱢᱩᱝ ᱜᱮᱞᱮ ᱪᱟᱥᱟ ᱟᱞᱮ ᱫᱚ ᱱᱚᱛᱮ ᱜᱚᱢᱠᱮ ᱜᱚᱝᱠᱮ ᱟᱞᱮ ᱫᱚ ᱟ ᱤᱱᱟᱹ ᱱᱤᱭᱟᱹ ᱥᱤᱡᱤᱱ ᱜᱮᱞᱮ ᱪᱟᱥᱮᱜᱼᱟ ᱟᱨ ᱦᱟᱱᱛᱮ ᱮ ᱡᱮᱞᱮᱠᱟ ᱯᱟᱴᱟ ᱠᱚᱠᱚ ᱪᱟᱥᱮᱜᱼᱟ ᱠᱚ, ᱡᱚᱱᱰᱨᱟ ᱠᱚ। ᱪᱟᱥᱮᱫᱼᱟ, ᱟᱫᱚ ᱤᱱᱟᱹ ᱠᱚᱫᱚ ᱟᱞᱮ ᱫᱚ ᱵᱟᱞᱮ ᱪᱟᱥ ᱜᱮᱭᱟ ᱟᱫᱚ ᱜᱟᱹᱭ ᱰᱟᱝᱨᱤ ᱠᱚ ᱥᱟᱸᱜᱤᱧ ᱠᱚ ᱦᱮᱱᱟᱜ ᱠᱚᱣᱟ ᱛᱚ, ᱟᱫᱚ ᱵᱟᱹᱭᱦᱟᱹᱲ ᱠᱚᱨᱮ ᱩᱱᱠᱩᱜ ᱜᱮ ᱞᱮ ᱛᱚᱞ ᱠᱚᱣᱟᱞᱮ। ᱛᱚ ᱚᱱᱟ ᱟᱞᱮ ᱫᱚ ᱦᱩᱲᱩ ᱥᱩᱢᱩᱝ ᱜᱮᱞᱮ ᱪᱟᱥᱟ।
ᱟᱪᱪᱷᱟ ᱦᱳᱭ। ᱟᱯᱮ ᱫᱚ ᱱᱷᱟᱜ ᱥᱤᱛᱩᱝ ᱦᱩᱬᱩ ᱠᱚ ᱫᱚ ᱵᱮᱯᱮ ᱪᱟᱥᱟ ᱥᱮ?
ᱦᱳᱭ᱾
ᱦᱳᱭ ᱟᱞᱮ ᱦᱚᱸ ᱛᱟᱦᱟᱞᱮ ᱢᱟ ᱟᱯᱮ ᱞᱮᱠᱟ ᱜᱮ ᱟᱞᱮ ᱵᱮᱵᱚᱥᱛᱟ ᱥᱮᱞᱚ ᱠᱚ ᱨᱮᱱᱟᱜ ᱵᱮᱵᱚᱥᱛᱷᱟ ᱵᱟᱹᱱᱩᱜ ᱠᱷᱟᱹᱛᱤᱨ ᱛᱮᱜᱮ ᱟᱞᱮ ᱦᱚᱸ ᱵᱟᱞᱮ ᱪᱟᱥ ᱫᱟᱲᱮᱭᱟᱜᱼᱟ। ᱛᱚ ᱦᱮᱸ
ᱚᱻ
ᱠᱚ ᱫᱚ ᱯᱮ ᱪᱟᱥ ᱵᱟᱲᱟᱭ ᱜᱮᱭᱟ ᱥᱮ ᱵᱟᱝ ᱜᱮ?
ᱵᱟᱝᱟ ᱟᱞᱮ ᱱᱚᱛᱮ ᱫᱚ ᱢᱤᱫ ᱱᱚᱛᱮ ᱟᱞᱮ ᱫᱚ ᱵᱮᱵᱚᱥᱛᱷᱟ ᱫᱚ ᱵᱟᱹᱱᱩᱜ ᱫᱚ ᱵᱟᱹᱱᱩᱜ ᱠᱟᱜᱼᱟ᱾ ᱠᱮᱱᱮᱞ ᱠᱚᱫᱚ, ᱟᱫᱚ ᱚ ᱪᱮᱫ ᱠᱚ ᱢᱮᱱᱟ ᱟᱞᱮ ᱫᱚ ᱱᱚᱛᱮ ᱫᱟᱜ ᱞᱮ ᱠᱷᱟᱱ ᱜᱮ ᱫᱟᱜ ᱠᱚᱫᱚ ᱡᱚᱢᱟᱜ ᱟᱛᱚ।
ᱟᱪᱪᱷᱟ ᱛᱚ ᱩᱛᱩ ᱠᱚᱫᱚ ᱵᱟᱝ ᱪᱮ ᱪᱟᱥ ᱜᱮᱭᱟ?
ᱦᱳᱭ ᱪᱮᱫ ᱵᱮᱱ ᱢᱮᱱᱮᱜᱼᱟ, ᱟᱹᱰᱤ ᱡᱤᱞᱤᱧ ᱨᱮ ᱨᱚᱲ ᱠᱚ ᱟᱸᱚᱢᱚᱜ ᱠᱟᱱ ᱛᱟᱵᱮᱱᱟ ᱜᱚᱝᱠᱮ।
ᱟᱪᱪᱷᱟ, ᱦᱮᱞᱳ ᱞᱟᱹᱭᱼᱟ ᱞᱤᱧ ᱠᱤ ᱩᱛᱩ ᱠᱚᱫᱚ ᱵᱟᱝᱯᱮ ᱪᱟᱥ ᱜᱮᱭᱟ ᱩᱛᱩ?
ᱚᱻ ᱩᱛᱩ ᱩᱛᱩ ᱠᱚᱫᱚ ᱦᱟᱸᱜᱼᱟ ᱵᱟᱲᱜᱮ ᱠᱚᱨᱮ, ᱱᱚᱝᱠᱟ ᱚᱲᱟᱜ ᱥᱩᱨ ᱥᱩᱨ ᱵᱟᱲᱜᱮ ᱠᱚᱨᱮ ᱢᱮᱱᱟᱜᱼᱟ ᱠᱟᱹᱴᱤᱡ ᱢᱟᱹᱴᱤᱡ ᱠᱚ, ᱟᱫᱚ ᱚᱱᱟ ᱠᱚᱨᱮᱞᱮ ᱪᱟᱥ ᱵᱟᱲᱟᱭᱟ ᱩᱛᱩ ᱠᱚᱫᱚ। ᱥᱚᱵᱽᱡᱤ ᱠᱚᱫᱚ।
ᱦᱮᱸ ᱟᱨ ᱟᱞᱮ ᱦᱚᱸ ᱟᱞᱮ ᱥᱮᱫᱨᱮᱱᱟᱜ ᱩᱛᱩ ᱠᱚᱦᱚᱸ ᱟᱹᱰᱤ ᱫᱟᱢ ᱫᱟᱢ ᱛᱮᱜᱮ ᱟᱠᱷᱨᱤᱧᱚᱜᱼᱟ᱾ ᱛᱚ ᱟᱞᱮ ᱦᱚᱸ ᱱᱤᱡᱮ ᱪᱟ ᱠᱟᱜ ᱜᱮ ᱡᱚᱢ ᱟᱞᱮ ᱩᱛᱩ ᱠᱚᱫᱚ ᱱᱦᱟᱜ ᱡᱟᱹᱥᱛᱤ ᱠᱟᱨ ᱛᱮᱫᱚ। ᱟᱨ ᱡᱟᱦᱟᱸᱭ ᱠᱚᱣᱟᱜ ᱵᱟᱱᱩᱜ ᱜᱮ ᱩᱛᱟᱹᱨᱟ ᱮᱱᱠᱷᱟᱱ ᱫᱚ ᱵᱟᱦᱟᱨᱮ ᱠᱷᱚᱱ ᱠᱚ ᱩᱱᱠᱩ ᱯᱟᱹᱭᱠᱟᱹᱨᱤ ᱠᱚᱠᱚ ᱟᱹᱜᱩ ᱠᱟᱜᱼᱟ ᱠᱚ, ᱦᱟᱴ ᱡᱚᱠᱷᱚᱱ ᱦᱩᱭᱩᱜᱼᱟ ᱩᱱ ᱛᱚᱠᱷᱚᱱ ᱠᱚ ᱟᱠᱷᱨᱤᱧᱟ। ᱛᱚ ᱩᱱ ᱟᱞᱮ ᱫᱚ ᱱᱷᱟᱜ ᱵᱟᱝᱞᱮ ᱦᱟᱛᱟᱣ ᱫᱟᱲᱮᱭᱟᱜᱼᱟ ᱠᱟᱹᱣᱰᱤ ᱠᱚ ᱵᱟᱝ ᱛᱟᱦᱮᱸ ᱠᱟᱨᱛᱮ᱾ ᱚᱱᱮ ᱚᱱᱟ ᱠᱷᱟᱹᱛᱤᱨ ᱛᱮ, ᱟᱞᱮ ᱵᱟᱲᱜᱮ ᱨᱮ ᱡᱟᱦᱟᱱᱟᱜ ᱜᱮᱞᱮ ᱪᱟᱥ ᱠᱟᱜᱼᱟ ᱱᱟᱹᱲᱤ ᱠᱟᱜᱼᱟ ᱞᱤᱧ, ᱦᱩᱭᱱᱟ ᱠᱩᱫᱽᱨᱤ ᱱᱟᱹᱲᱤ ᱢᱟᱞᱦᱟᱱ ᱱᱟᱹᱲᱤ ᱟᱨ ᱜᱟᱹᱫᱷᱟᱹᱨᱤ ᱟᱲᱟᱜ ᱠᱚᱞᱮ ᱪᱟᱥ ᱠᱟᱜᱼᱟ ᱠᱟᱹᱴᱤᱡ। ᱠᱚᱢ ᱧᱚᱜ ᱢᱟᱱᱮ ᱡᱚᱢ ᱡᱚᱢ ᱞᱮᱠᱟ। ᱡᱚᱢ ᱧᱚᱜ ᱦᱩᱭ ᱞᱮᱠᱷᱟᱱ ᱫᱩᱞ ᱫᱟᱜ ᱛᱮᱫᱚ ᱱᱷᱟᱜ ᱟᱨ ᱛᱤᱱᱟᱹᱜ ᱜᱮ ᱦᱩᱭᱩᱜᱼᱟ ᱦᱮᱸᱥᱮ। ᱵᱤᱱᱟᱹᱜ ᱩᱛᱩ ᱥᱟᱞᱟᱜ ᱫᱟᱠᱟ ᱡᱚᱢ ᱟᱞᱚ ᱡᱚᱢ ᱦᱩᱭᱩᱜ ᱛᱟᱞᱮ ᱢᱟ ᱚᱱᱮ ᱚᱱᱠᱟ ᱞᱮ ᱱᱤᱡᱮ ᱵᱟᱠᱷᱟᱱ ᱞᱮ ᱪᱟᱥ ᱡᱚᱝ ᱠᱟᱜᱼᱟ। ᱟᱨ ᱟᱯᱮ ᱛᱚ ᱚᱱᱠᱟ ᱫᱚ ᱚᱱᱠᱟ ᱫᱚᱯᱮ ᱪᱟᱥ ᱵᱟᱲᱟᱭᱟ ᱥᱮ ᱵᱟᱝᱟ?
ᱚ ᱟᱞᱮᱫ ᱫᱚ ᱜᱚᱝᱠᱮ ᱠᱷᱟᱹᱞᱤ ᱡᱚᱢ ᱥᱩᱢᱩᱝ ᱜᱮᱞᱮ ᱪᱟᱥᱟ। ᱟᱨ ᱼᱼ ᱠᱟᱢ ᱢᱟᱨᱠᱮᱴ ᱠᱚᱥᱮᱱ ᱫᱚ ᱵᱟᱞᱮ ᱤᱫᱤᱭᱟ, ᱟᱞᱮᱫᱚ ᱠᱷᱟᱹᱞᱤ ᱡᱚᱢ ᱥᱩᱢᱩᱝ ᱜᱮᱞᱮ ᱪᱟᱥ ᱵᱟᱲᱟᱭᱟ।
ᱚᱸ ᱱᱟᱯᱟᱭ ᱠᱟᱛᱷᱟ। ᱟᱨ ᱟᱨ ᱱᱮᱛᱟᱨ ᱢᱟ ᱵᱟᱲᱟᱭ ᱜᱮᱭᱟ ᱡᱟᱦᱟᱸ ᱢᱟᱨᱠᱮᱴ ᱠᱚᱨᱮ ᱠᱚ ᱟᱠᱷᱨᱤᱧᱟ ᱚᱱᱟ ᱢᱟ ᱦᱟᱸᱜ ᱼᱼ
ᱦᱮᱸᱜ ᱨᱟᱱ ᱠᱚ ᱠᱚ ᱞᱟᱜᱟᱣᱟᱜ-ᱟ ᱟᱹᱰᱤ ᱥᱚᱠᱛᱚ ᱜᱮ ᱟᱨ ᱨᱟᱱ ᱠᱚ ᱠᱮᱢᱤᱠᱮᱞ ᱠᱚ ᱞᱟᱜᱟᱣ ᱞᱟᱜᱟᱣ ᱛᱮᱠᱚ ᱢᱟᱨᱟᱝ ᱦᱚᱪᱚ ᱠᱟᱜ-ᱟ ᱠᱚ ᱟᱨ ᱩᱱᱟᱹᱜ ᱵᱮᱥ ᱠᱚ ᱧᱮᱞ ᱦᱚᱪᱚ ᱠᱟᱜ-ᱟ ᱛᱚ ᱟᱹᱞᱤᱧ ᱞᱮᱠᱟ ᱛᱮᱫᱚ ᱦᱟᱸᱜ ᱢᱟᱱᱮ ᱵᱟᱡᱟᱨ ᱠᱚᱨᱮ ᱦᱟᱴ ᱠᱚ ᱨᱮᱱᱟᱜ ᱠᱤᱨᱤᱧ ᱟᱛᱮᱫ ᱡᱚᱢ ᱫᱚ ᱦᱟᱸᱜ ᱵᱟᱝ ᱵᱷᱟᱜᱮᱭᱟ ᱦᱮᱸᱥᱮ
ᱦᱳᱭ ᱤᱱᱟᱹ ᱠᱤᱨᱤᱧ ᱠᱷᱚᱡ ᱵᱟᱧᱪᱟᱜ ᱞᱮᱠᱟ ᱜᱮ ᱟᱸ ᱟᱞᱮ ᱫᱚᱞᱮ ᱪᱟᱥ ᱵᱟᱲᱟᱭᱮᱫ-ᱟ ᱛᱷᱚᱲᱟ ᱛᱷᱚᱲᱟ ᱫᱚ ᱛᱷᱚᱲᱟ ᱠᱟᱹᱣᱰᱤ ᱠᱚ ᱟᱸ ᱠᱟᱹᱣᱰᱤ ᱠᱚ ᱵᱟᱧᱪᱟᱣ ᱞᱟᱹᱜᱤᱫ ᱛᱮ ᱵᱟᱲᱜᱤ ᱠᱚᱨᱮ ᱪᱟᱥ ᱠᱚᱫᱚ ᱦᱩᱭᱩᱜ-ᱟ᱾
ᱟᱨ ᱢᱟᱨᱟᱝ ᱠᱟᱛᱷᱟ ᱫᱚ ᱦᱩᱭ ᱱᱟ ᱱᱟᱦᱟᱜ ᱚᱱᱮ ᱦᱚᱭ ᱫᱟᱢ ᱠᱚᱦᱚᱸ ᱱᱟᱦᱟᱜ ᱱᱮᱛᱟᱨ ᱢᱟ ᱱᱟᱦᱟᱜ ᱞᱟᱦᱟ ᱛᱮ ᱪᱮᱫ ᱞᱮᱠᱟ ᱟᱵᱤᱱ ᱡᱩᱫᱤ ᱥᱚ ᱴᱟᱠᱟ ᱵᱤᱱ ᱤᱫᱤᱭᱟ ᱦᱟᱴ ᱥᱮᱫ ᱵᱤᱱ ᱪᱟᱞᱟᱜ-ᱟ ᱠᱤᱨᱤᱧ ᱦᱟᱸᱜ ᱮᱱᱠᱷᱟᱱ ᱫᱚ ᱚᱱᱟ ᱛᱮᱜᱮ ᱟᱹᱵᱤᱱᱟᱜ ᱡᱷᱚᱞᱟ ᱠᱚ ᱯᱮᱨᱮᱡᱚᱜ ᱛᱟᱵᱤᱱᱟ ᱟᱨ ᱱᱮᱛᱟᱨ ᱫᱚ ᱫᱤ ᱟᱹᱵᱤᱱ ᱯᱟᱸᱪᱥᱚ ᱴᱟᱠᱟ ᱵᱤᱱ ᱤᱫᱤᱭᱟ ᱮᱱᱠᱷᱟᱱ ᱫᱚ ᱱᱟᱸᱜ ᱛᱟᱦᱚ ᱢᱟᱱᱮ ᱡᱷᱚᱞᱟ ᱠᱚᱫᱚ ᱱᱟᱦᱟᱜ ᱵᱟᱝ ᱯᱮᱨᱮᱡᱚᱜ ᱛᱟᱵᱤᱱᱟ ᱦᱟᱸᱜ ᱚᱱᱠᱟ ᱦᱮᱸ ᱱᱟᱸᱦᱟ ᱡᱟᱦᱟᱸ ᱞᱮᱠᱟ ᱮᱜ ᱠᱚᱢ ᱫᱟᱢ ᱠᱚᱛᱮ ᱡᱟᱦᱟᱱᱟᱜ ᱠᱚ ᱧᱟᱢᱚᱜ ᱛᱟᱦᱮᱸᱫ ᱱᱮᱛᱟᱨ ᱫᱚ ᱦᱟᱸᱜ ᱚᱱᱟ ᱠᱚ ᱨᱮᱱᱟᱜ ᱰᱚᱵᱚᱞ ᱠᱷᱚᱱ ᱦᱚᱸ ᱟᱨᱚ ᱰᱚᱵᱚᱞ ᱟᱠᱟᱱᱟ ᱛᱚ ᱚᱱᱮ ᱚᱱᱠᱟ ᱚᱱᱮ ᱟᱵᱚᱣᱟᱜ ᱢᱟᱦᱟᱜ ᱟᱵᱚ ᱵᱚᱱ ᱵᱟᱲᱟᱭ ᱜᱮᱭᱟᱢ ᱮᱸᱜ ᱪᱟᱥᱵᱟᱥ ᱦᱚᱲ ᱠᱟᱱᱟ ᱵᱚᱱ ᱩᱱᱟᱹᱜ ᱱᱟᱜ ᱵᱟᱹᱱᱩᱜ ᱛᱟᱵᱚᱱᱟ ᱚᱱᱟ ᱠᱳ ᱩᱛᱩ ᱜᱮᱧ ᱠᱚ ᱵᱟᱠᱷᱨᱟ ᱛᱤᱱᱟᱹᱜ ᱩᱱᱟᱹᱜ ᱠᱟᱹᱣᱰᱤ ᱠᱚ ᱦᱟᱸᱜ ᱚᱠᱟ ᱨᱮ ᱵᱤᱱ ᱧᱟᱢᱟ᱾ ᱛᱚ ᱱᱤᱡᱮ ᱪᱟᱥᱟᱜ ᱱᱤᱡ ᱡᱚᱢ ᱦᱩᱭᱩᱜᱼᱟ᱾ ᱛᱟᱞᱦᱮ ᱜᱚᱝᱠᱮ ᱟᱯᱮ ᱥᱮᱫ ᱫᱚ ᱟᱯᱮ ᱛᱚ ᱢᱩᱱᱜᱟᱹ ᱟᱲᱟᱜ ᱠᱚᱫᱚ ᱯᱮ ᱡᱚᱢ ᱵᱟᱲᱟᱭᱟ ᱥᱮ ᱵᱟᱝ? ᱦᱮᱞᱳ ᱞᱟᱹᱭᱮᱜᱼᱟ ᱞᱤᱧ ᱛᱟᱞᱦᱮ ᱢᱩᱱ ᱢᱩᱱᱜᱟᱹ ᱟᱲᱟᱜ ᱠᱚᱫᱚ ᱯᱮ ᱡᱚᱢ ᱵᱟᱲᱟᱭᱟ ᱥᱮᱫ ᱫᱚ